ᱡᱚᱦᱟᱨ ᱜᱮ ᱜᱚᱢᱠᱮ ᱾
ᱦᱮᱸ ᱜᱚᱢᱠᱮ ᱡᱚᱦᱟᱨ ᱜᱮ ᱾
ᱟᱪᱪᱷᱟ ᱜᱚᱝᱠᱮ, ᱪᱮᱫ ᱠᱚᱪᱚᱝ ᱱᱟᱦᱟᱜ ᱥᱟᱸᱰᱮ ᱫᱚ ᱥᱟᱸᱰᱮ ᱠᱟᱱᱟ ᱱᱟᱦᱟᱜ ᱟᱢ ᱴᱷᱮᱱ ᱫᱚ
ᱟᱫᱚ ᱜᱚᱝᱠᱮ ᱠᱟᱹᱴᱤᱡ ᱮᱢ ᱥᱟᱦᱟ ᱧᱚᱜ ᱞᱮᱱᱠᱷᱟᱱ ᱱᱟᱯᱟᱭ ᱠᱚᱜᱼᱟ᱾
ᱜᱚᱝᱠᱮ ᱱᱤᱛᱚᱜ ᱴᱷᱤᱠ ᱜᱮᱭᱟ?
ᱦᱮᱸ ᱜᱚᱢᱠᱮ ᱨᱚᱲ ᱱᱟᱦᱟᱜ ᱚᱠᱟᱞᱮᱠᱟ ᱪᱚ ᱟᱸᱡᱚᱢᱚᱜ ᱠᱟᱱ ᱛᱟᱢᱟ᱾
ᱛᱚ ᱜᱚᱝᱠᱮ ᱱᱤᱛᱚᱜ ᱱᱤᱛᱚᱜ ᱴᱷᱤᱠ ᱟᱢᱚᱜ ᱠᱟᱱᱟ?
ᱦᱳᱭ ᱟᱸᱡᱚᱢ ᱫᱚ ᱟᱸᱡᱚᱢᱚᱜ ᱠᱟᱱᱟ ᱟᱫᱚ ᱚᱠᱟ ᱥᱳᱢᱳᱭ ᱪᱚ ᱱᱟᱦᱟᱜ ᱚᱱᱟ ᱪᱮᱫ ᱠᱚᱪᱚᱝ ᱱᱟᱦᱟᱜ ᱟᱸᱡᱚᱢ ᱦᱤᱡᱩᱜᱚᱜ ᱠᱟᱱᱟ,
ᱚ
ᱟᱫᱚ ᱜᱚᱝᱠᱮ ᱛᱟᱦᱚᱞᱮ ᱪᱮᱫ ᱠᱩ ᱪᱤᱠᱟᱹ ᱵᱟᱲᱟᱭ ᱦᱩᱭᱩᱜ ᱠᱟᱱᱟ ᱱᱤᱛᱚᱜ ᱫᱚ?
ᱱᱚᱜᱼᱚᱭ ᱜᱚᱝᱠᱮ ᱠᱤᱫᱩᱵ ᱵᱟᱲᱟ ᱠᱟᱛᱮᱫ ᱱᱚᱜᱼᱚᱭ ᱱᱤᱛᱚᱜ ᱫᱚ ᱠᱟᱹᱠᱤᱡ ᱧᱮᱞ ᱵᱟᱲᱟ ᱦᱳᱭᱳᱜ ᱠᱟᱱ ᱛᱟᱦᱮᱸᱫ᱾
ᱟᱪᱪᱷᱟ
ᱟᱪᱪᱷᱟ, ᱜᱚᱢᱠᱮ ᱪᱮᱫ ᱪᱮᱫ ᱵᱮᱤᱱ ᱪᱤᱠᱟᱹᱭ ᱫᱟ?
ᱦᱚᱭ ᱜᱚᱝᱠᱮ ᱟᱫᱚ ᱡᱚᱢ ᱫᱚ ᱡᱚᱢ ᱵᱟᱲᱟ ᱦᱩᱭᱮᱱᱟ ᱟᱞᱮ ᱦᱚᱸ। ᱟᱫᱚ ᱚᱲᱟᱜ ᱠᱚᱨᱮ ᱜᱮ ᱫᱩᱲᱩᱵ ᱵᱟᱲᱟ ᱦᱩᱭ ᱟᱠᱟᱱᱟ। ᱥᱮᱨᱢᱟ ᱠᱚ ᱠᱚᱭᱚᱜ ᱵᱟᱲᱟᱭ ᱦᱩᱭᱩᱜ ᱠᱟᱱᱟ, ᱤᱯᱤᱞ ᱠᱚ ᱵᱟᱠᱚ ᱧᱮᱞᱚᱜ ᱠᱟᱱᱟ ᱫᱤᱱ ᱦᱤᱞᱳᱜ ᱮ ᱫᱟᱜ ᱟᱞᱮ ᱠᱟᱱᱟ᱾ ᱟᱯᱮ ᱥᱮᱫ ᱚᱱᱛᱮ ᱜᱚᱝᱠᱮ ᱫᱟᱜ ᱮᱫᱟᱭ ᱥᱮ ᱵᱟᱝ?
ᱦᱮᱸ ᱜᱚᱝᱠᱮ ᱫᱟᱜ ᱫᱟᱜ ᱮᱫ ᱜᱮᱭᱟ
ᱛᱟᱸᱦᱚᱞᱮ ᱜᱚᱝᱠᱮ ᱠᱟᱹᱢᱤ ᱠᱚᱫᱚ ᱟᱹᱣᱨᱤ ᱯᱮ ᱮᱦᱚᱵᱚᱜᱼᱟ?
ᱠᱟᱹᱢᱤ ᱠᱚᱫᱚ ᱛᱚᱞᱟ ᱠᱚ ᱦᱟᱸᱜ ᱜᱤᱰᱤ ᱵᱟᱲᱟ ᱦᱩᱭ ᱠᱟᱱᱟ ᱨᱚᱦᱚᱭ ᱫᱚ ᱟᱭᱨᱤᱭᱟᱜᱼᱟ।
ᱟᱪᱪᱷᱟ ᱜᱚᱝᱠᱮ ᱥᱚᱢᱚᱭ ᱥᱚᱢᱚᱭ ᱱᱟᱦᱟᱜ ᱨᱚᱲ ᱟᱹᱰᱤ ᱵᱷᱤᱛᱤᱨ ᱨᱮ ᱟᱸᱡᱚᱢᱚᱜ ᱠᱟᱱ ᱛᱟᱢᱟ ᱦᱮᱸ ᱥᱮ। ᱦᱮᱸ ᱜᱚᱝᱠᱮ ᱟᱸᱡᱚᱢ ᱧᱟᱢᱚᱜ ᱠᱟᱱᱟ ᱨᱚᱲ।
ᱦᱮᱸ ᱱᱤᱛᱳ ᱟᱸᱡᱚᱢ ᱧᱟᱢᱚᱜ ᱠᱟᱱᱟ ᱜᱮᱭᱟ।
ᱟᱪᱪᱷᱟ। ᱛᱟᱸᱦᱚᱞᱮ ᱜᱚᱝᱠᱮ ᱟᱯᱮ ᱥᱮᱫ ᱠᱚᱫᱚ ᱛᱚᱞᱟ ᱠᱚ ᱟᱹᱣᱨᱤ ᱢᱟᱨᱟᱝ ᱚᱜᱼᱟ?
ᱟᱭᱨᱤ ᱢᱟᱨᱟᱝ ᱚᱜ ᱟ ᱱᱚᱜᱼ ᱚᱭ ᱛᱚ ᱠᱤᱪᱷᱩ ᱫᱤᱱ ᱞᱟᱦᱟ ᱜᱤᱰᱤ ᱦᱩᱭ ᱟᱠᱟᱱᱟ।
ᱦᱮᱸ ᱜᱚᱝᱠᱮ?
ᱱᱚᱜᱚᱭ ᱢᱮᱱᱫᱟᱹᱧ ᱠᱤᱪᱷᱩ ᱫᱤᱱ ᱞᱟᱦᱟ ᱛᱚᱞᱟ ᱠᱚ ᱜᱤᱰᱤ ᱦᱩᱭ ᱟᱠᱟᱱᱟ।
ᱟᱪᱪᱷᱟ ᱜᱚᱝᱠᱮ ᱟᱹᱰᱤ ᱱᱟᱯᱟᱭ। ᱟᱫᱚ ᱟᱞᱮ ᱥᱮᱫ ᱫᱚ ᱱᱟᱦᱟᱸᱜ ᱱᱚᱝᱠᱟ ᱨᱚᱦᱚᱭ ᱠᱚᱫᱚ ᱟᱹᱣᱨᱤ ᱮᱦᱚᱵᱚᱜᱼᱟ। ᱱᱚᱝᱠᱟ ᱯᱚᱱᱨᱚ ᱫᱤᱱ ᱜᱟᱱ ᱞᱟᱜᱟᱜᱼᱟ ᱱᱟᱦᱟᱜ। ᱦᱩᱲᱩ ᱠᱚ ᱨᱚᱦᱚᱭ ᱛᱮ, ᱫᱟᱜ ᱠᱚ ᱱᱟᱦᱟᱜ ᱩᱱᱟᱹᱜ ᱥᱮᱫ ᱫᱚ ᱫᱟᱜ ᱠᱚᱨᱮᱱᱟᱜ ᱟᱫᱚ ᱱᱚᱜᱼᱚᱭ ᱥᱮᱨᱢᱟ ᱠᱷᱚᱱ ᱜᱮ ᱡᱚᱠᱷᱚᱱᱮ ᱫᱟᱜᱟ, ᱟᱫᱚ ᱚᱱᱟ ᱫᱟᱜ ᱜᱮ ᱱᱟᱦᱟᱜ ᱟᱫᱚ ᱠᱟᱹᱢᱤᱨᱮ ᱞᱟᱜᱟᱣ ᱦᱩᱭᱩᱜ ᱠᱟᱱᱟ ᱟᱞᱮᱥᱮᱫ ᱫᱚ।
ᱚ। ᱱᱚᱛᱮ ᱦᱚᱸ ᱜᱚᱝᱠᱮ ᱚᱱᱠᱟ ᱜᱮ ᱥᱮᱨᱢᱟ ᱡᱟᱹᱲᱤ ᱵᱷᱚᱨᱥᱟ ᱜᱮ।
ᱦᱳᱭ ᱜᱚᱢᱠᱮ ᱟᱫᱚ ᱟᱯᱮ ᱥᱮᱫ ᱫᱚ ᱜᱚᱝᱠᱮ ᱵᱤᱨ ᱫᱤᱥᱚᱢ ᱠᱟᱱᱟ ᱥᱮ ᱚᱠᱟ ᱞᱮᱠᱟᱱ ᱫᱤᱥᱚᱢ?
ᱦᱮᱸ, ᱜᱚᱝᱠᱮ ᱟᱞᱮ ᱫᱚ ᱵᱤᱨ ᱫᱤᱥᱚᱢ ᱜᱮ।
ᱟᱪᱪᱷᱟ ᱜᱚᱝᱠᱮ ᱟᱹᱰᱤ ᱱᱟᱯᱟᱭ। ᱛᱟᱦᱚᱞᱮ ᱜᱚᱝᱠᱮ ᱟᱯᱮᱥᱮᱫ ᱢᱟ ᱦᱟᱹᱛᱤ ᱠᱚ ᱢᱮᱱᱟᱜ ᱠᱚ ᱦᱮᱸ ᱥᱮ ᱪᱮᱫ?
ᱦᱮᱸ ᱦᱮᱱᱟᱜ ᱠᱚᱜᱮᱭᱟ।
ᱟᱫᱚ ᱜᱚᱝᱠᱮ ᱦᱟᱹᱛᱤ ᱠᱚ ᱦᱩᱲᱩ ᱠᱚ ᱡᱚᱠᱷᱚᱱ ᱯᱮ ᱨᱚᱦᱚᱭᱟ ᱩᱱ ᱟᱫᱚ ᱵᱟᱠᱚ ᱦᱤᱨᱤᱣ ᱦᱟᱛᱟᱯᱮ ᱜᱮᱭᱟ?
ᱨᱚᱦᱚᱭ ᱢᱟᱱᱮ ᱚᱱᱠᱟ ᱵᱤᱞᱤᱜ ᱵᱤᱞᱤᱜ ᱴᱟᱭᱤᱢ ᱦᱟᱸᱜ।
ᱦᱳᱭ।
ᱡᱚᱠᱷᱚᱱ ᱵᱤᱞᱤᱜ ᱛᱟᱞᱮᱭᱟ ᱛᱚᱠᱷᱚᱱ ᱠᱚ ᱢᱟᱰᱟᱭ ᱛᱟᱞᱮ ᱜᱮᱭᱟ।
ᱟᱪᱪᱷᱟ ᱜᱚᱝᱠᱮ ᱟᱹᱰᱤ ᱱᱟᱯᱟᱭ, ᱟᱨ ᱜᱚᱝᱠᱮ ᱛᱟᱦᱚᱞᱮ ᱱᱩᱠᱩ ᱦᱟᱹᱛᱤ ᱢᱟᱠᱚ ᱵᱚᱛᱚᱨᱟᱱ ᱧᱚᱜ ᱜᱮ ᱥᱮ ᱪᱮᱫ?
ᱦᱮᱸ ᱩᱱᱠᱩ ᱫᱚ ᱵᱚᱛᱚᱨ ᱜᱮ।
ᱟᱪᱪᱷᱟ, ᱟᱫᱚ ᱟᱛᱳ ᱚᱲᱟᱜ ᱥᱮᱫ ᱠᱚ ᱵᱟᱠᱚ ᱦᱤᱡᱩᱜ ᱜᱮᱭᱟ?
ᱟᱹᱛᱩ ᱚᱲᱟᱜ ᱥᱮ, ᱚᱱᱛᱮ ᱠᱩᱰᱟᱹᱢ ᱫᱷᱟᱹᱵᱤᱡ ᱠᱚ ᱦᱤᱡᱩᱜ ᱜᱮᱭᱟ।
ᱦᱳᱭ ᱟᱫᱚ ᱚᱱᱮ ᱱᱤᱛᱚᱜ ᱢᱟ ᱱᱟᱦᱟᱜ ᱠᱟᱱᱴᱷᱟᱲ ᱠᱚ ᱵᱤᱞᱤᱜ ᱠᱟᱱᱟ ᱦᱮᱸᱥᱮ ᱟᱫᱚ ᱱᱚᱜᱼ ᱱᱚᱣᱟ ᱠᱟᱱᱴᱷᱟᱲ ᱵᱤᱞᱤ ᱢᱟ ᱵᱚᱞᱮ ᱦᱟᱹᱛᱤ ᱫᱚ ᱟᱹᱰᱤ ᱥᱟᱹᱜᱤᱧ ᱠᱷᱚᱱ ᱱᱟᱦᱟᱜ ᱠᱚ ᱵᱩᱡᱷᱟᱹᱣ ᱧᱟᱢᱟ ᱟᱫᱚ ᱚᱱᱟ ᱠᱚ ᱵᱟᱠᱚ ᱡᱚᱢ ᱜᱮᱭᱟ?
ᱡᱚᱢ ᱡᱚᱢ ᱜᱮᱭᱟ ᱠᱚ ᱟᱫᱚ ᱠᱟᱱᱴᱷᱟᱲ ᱴᱟᱭᱤᱢ ᱫᱚ ᱩᱱᱟᱹᱜ ᱫᱚ ᱵᱟᱝᱠᱚ ᱦᱤᱡᱩᱜᱼᱟ ᱟᱨ ᱦᱩᱲᱩ ᱥᱚᱢᱚᱭ ᱫᱚ ᱰᱷᱮᱨ ᱜᱮᱠᱚ ᱦᱤᱡᱩᱜᱼᱟ।
ᱦᱳᱭ, ᱟᱫᱚ ᱛᱟᱦᱚᱞᱮ ᱜᱚᱝᱠᱮ ᱦᱩᱲᱩ ᱠᱚᱢᱟᱠᱚ ᱡᱚᱢ ᱛᱟᱯᱮ ᱜᱮ ᱵᱷᱟᱜᱤ ᱜᱮ।
ᱦᱮᱸ ᱜᱚᱝᱠᱮ ᱦᱩᱲᱩ ᱫᱚ ᱡᱚᱢ ᱜᱮᱭᱟ ᱠᱚ।
ᱟᱪᱪᱷᱟ। ᱟᱨ ᱟᱸᱡᱚᱢ ᱟᱠᱟᱫᱟᱹᱧ ᱱᱟᱦᱟᱜ ᱚᱱᱠᱟ ᱜᱟᱛᱮ ᱠᱚᱴᱷᱮᱱ ᱠᱷᱚᱡ ᱜᱮ ᱡᱟᱸᱦᱟ ᱞᱮᱠᱟ ᱦᱟᱹᱛᱤ ᱛᱤᱱᱟᱹᱜ ᱦᱳᱲᱳ ᱠᱚ ᱡᱚᱢᱟ ᱵᱟᱝᱢᱟ ᱟᱨ ᱦᱚᱸ ᱦᱳᱲᱳ ᱫᱚ ᱩᱱᱟᱹᱜ ᱜᱮ ᱵᱟᱹᱲᱛᱤᱜᱼᱟ ᱥᱮ ᱪᱮᱫ ᱜᱚᱝᱠᱮ?
ᱦᱮᱸ ᱜᱚᱝᱠᱮ ᱢᱮᱱ ᱢᱟᱠᱚ ᱢᱮᱱ ᱜᱮ ᱟᱫᱚ᱾ ᱟᱹᱞᱤᱧ ᱛᱚ ᱢᱟᱱᱮ ᱯᱟᱲᱦᱟᱜ ᱛᱚ ᱦᱳᱥᱴᱮᱞ ᱨᱮ ᱛᱟᱸᱦᱮ ᱦᱚᱲ᱾
ᱟᱪᱪᱷᱟ ᱱᱚᱣᱟ ᱫᱚ ᱟᱫᱚ ᱡᱟᱹᱱᱤᱡ ᱠᱷᱟᱱ ᱠᱟᱛᱷᱟ ᱾ ᱠᱚᱨᱮ ᱚᱱᱠᱟᱜ ᱜᱮ ᱢᱮᱱᱟᱜ ᱟᱫᱚ ᱵᱟᱥᱛᱚᱵ ᱨᱮ ᱛᱤᱱᱟᱹᱜ ᱜᱟᱱ ᱱᱟᱦᱟᱜ ᱪᱟᱞᱟᱜ ᱠᱟᱱᱟ ᱥᱮ ᱪᱮᱫ ᱱᱚᱣᱟ ᱫᱚ᱾ ᱞᱟᱹᱭ ᱵᱟᱝ ᱜᱟᱱᱚᱜ ᱠᱟᱱᱟ ᱦᱮᱸ ᱥᱮ ᱾
ᱦᱳᱭ
ᱟᱪᱪᱷᱟ ᱟᱹᱰᱤ ᱱᱟᱯᱟᱭ ᱤᱧᱦᱚᱸ ᱱᱟᱦᱟᱜ ᱚᱱᱛᱮ ᱨᱮᱜᱮ ᱛᱟᱦᱮᱸ ᱫᱚᱧ ᱛᱟᱦᱮᱸ ᱠᱟᱱ᱾ ᱛᱟᱦᱮᱱᱟ ᱚᱱᱛᱮ ᱟᱯᱮ ᱚᱱᱟ ᱠᱚᱨᱮ ᱜᱮ ᱡᱟᱹᱱᱤᱡ ᱠᱷᱟᱱ᱾ ᱚᱱᱠᱟ ᱤᱧᱦᱚᱸ ᱚᱞᱚᱜ ᱯᱟᱲᱦᱟᱜ ᱠᱷᱟᱹᱛᱤᱨ ᱛᱮᱜᱮ᱾ ᱟᱯᱮ ᱫᱤᱥᱚᱢ ᱥᱮᱫ ᱨᱮ ᱛᱟᱦᱮᱱ ᱦᱩᱭᱩᱜ ᱠᱟᱱ ᱛᱤᱧ ᱛᱟᱦᱮᱱᱟ ᱡᱟᱹᱱᱤᱡ ᱾ ᱟᱫᱚ ᱚᱱᱟ ᱛᱮᱜᱮ ᱚᱱᱛᱮᱱᱟᱜ ᱠᱷᱚᱵᱚᱨ ᱠᱚ ᱵᱟᱰᱟᱭ ᱦᱩᱭ ᱟᱠᱟᱱᱟ ᱾
ᱜᱚᱝᱠᱮ ᱢᱟᱱᱮ ᱢᱟᱱᱮ ᱤᱱᱟᱹ ᱥᱮᱨᱢᱟ ᱫᱚ ᱵᱟᱝ ᱢᱟᱱᱮ ᱯᱚᱨᱮ ᱥᱮᱨᱢᱟ ᱠᱟᱹᱴᱤᱡ ᱫᱚ ᱰᱷᱮᱨ ᱦᱩᱭᱩᱜ-ᱟ ᱾
ᱦᱚᱭ ᱟᱪᱪᱷᱟ ᱟᱨ ᱛᱟᱦᱚᱞᱮ ᱜᱚᱢᱠᱮ ᱟᱯᱮ ᱫᱚ ᱥᱮᱨᱢᱟ ᱨᱮ ᱛᱤᱱᱟᱹᱜ ᱫᱷᱟᱣ ᱦᱩᱲᱩ ᱯᱮ ᱨᱚᱦᱚᱭ ᱜᱮᱭᱟ᱾
ᱥᱮᱨᱢᱟ ᱨᱮ ᱟᱞᱮ ᱢᱤᱫ ᱫᱷᱟᱣ ᱜᱮ᱾ ᱟᱨ ᱠᱤᱪᱷᱩ ᱠᱤᱪᱷᱩ ᱫᱚ ᱵᱟᱨᱫᱷᱟ ᱦᱚᱸ ᱚᱱᱠᱟ ᱡᱷᱮᱸᱴ ᱵᱚᱸᱜᱟ ᱦᱚᱸᱠᱚ ᱨᱚᱦᱚᱭ ᱜᱮᱭᱟ ᱾
ᱟᱪᱪᱷᱟ ᱟᱹᱰᱤ ᱱᱟᱯᱟᱭ ᱾ ᱟᱨ ᱜᱚᱝᱠᱮ ᱱᱚᱣᱟ ᱦᱩᱲᱩ ᱪᱷᱟᱰᱟ ᱠᱟᱛᱮᱫ ᱦᱚᱸ ᱟᱨ ᱪᱮᱫ ᱠᱩ ᱯᱮ ᱪᱟᱥᱵᱟᱥ ᱜᱮᱭᱟ ᱟᱯᱮ ᱫᱚ᱾
ᱪᱟᱥᱵᱟᱥ ᱫᱚ ᱡᱚᱱᱰᱨᱟ ᱠᱚ ᱦᱮᱱᱟᱜ ᱜᱮᱭᱟ᱾ ᱥᱚᱵᱽᱡᱤ ᱠᱚᱞᱮ ᱪᱟᱥ ᱵᱟᱲᱟᱭ ᱜᱮᱭᱟ᱾
ᱦᱳᱭ
ᱡᱮᱢᱚᱱ ᱵᱤᱞᱟᱹᱛᱤ ᱵᱮᱸᱜᱟᱲ᱾
ᱦᱮᱸ ᱟᱫᱚ ᱟᱞᱮ ᱥᱮᱫ ᱦᱚᱸ ᱱᱟᱦᱟᱜ ᱚᱱᱠᱟ ᱜᱮ᱾ ᱦᱩᱲᱩ ᱠᱚᱢᱟ ᱱᱟᱦᱟᱜ ᱢᱤᱫ ᱫᱷᱟᱣ ᱜᱮ ᱟᱞᱮ ᱥᱮᱫ ᱦᱚᱸᱠᱚ ᱨᱚᱦᱚᱭᱟ ᱟᱨ ᱤᱱᱟᱹ ᱪᱷᱟᱰᱟ ᱠᱟᱛᱮᱜ ᱦᱚᱸ ᱯᱟᱴ ᱠᱚ᱾ ᱢᱮᱱᱟᱜ-ᱟ ᱥᱟᱶᱛᱮ ᱟᱹᱞᱩ ᱛᱩᱲᱤ ᱟᱨ ᱩ ᱩᱛᱩ ᱛᱮᱭᱟᱜ ᱵᱮᱸᱜᱟᱲ ᱢᱟᱹᱨᱤᱪ ᱠᱚ ᱚᱱᱟ ᱠᱚᱢᱟ ᱛᱟᱦᱮᱱ ᱜᱮᱭᱟ ᱥᱟᱶᱛᱮ ᱡᱷᱤᱸᱜᱟᱹ ᱵᱚᱴᱚᱞ ᱠᱚᱦᱚᱸ᱾
ᱦᱳᱭ
ᱟᱨ ᱜᱚᱢᱠᱮ ᱟᱯᱮᱥᱮᱫ ᱚᱞ ᱫᱟᱨᱮ ᱠᱚ ᱢᱮᱱᱟᱜᱼᱟ ᱥᱮ ᱵᱟᱝ᱾
ᱦᱮᱸ ᱜᱚᱢᱠᱮ ᱦᱮᱱᱟᱜ ᱜᱮᱭᱟ᱾
ᱟᱞᱮ ᱥᱮᱫ ᱫᱚ ᱡᱮᱢᱚᱱ ᱦᱜ ᱞᱟᱹᱭ ᱜᱟᱱᱚᱜᱼᱟ ᱩᱞ ᱫᱟᱨᱮ᱾ ᱟᱞᱮ ᱥᱮᱫ ᱫᱚ ᱩᱞ ᱵᱟᱜᱟᱱ ᱜᱮ ᱱᱟᱦᱟᱜ ᱵᱟᱹᱲᱛᱤ ᱢᱮᱱᱟᱜᱼᱟ ᱟᱫᱚ᱾
ᱱᱚᱜᱼᱚ ᱱᱚᱝᱠᱟ ᱵᱤᱨ ᱠᱚᱫᱚ ᱱᱟᱦᱟᱜ ᱵᱟᱹᱱᱩᱜᱼᱟ ᱟᱯᱮ ᱥᱮᱜ ᱡᱟᱦᱟᱸ ᱞᱮᱠᱟ ᱦᱤᱸᱛᱚᱜ ᱢᱮᱱᱟᱜ ᱟᱠᱟᱫᱟ ᱦᱳᱭᱛᱚ ᱥᱟᱨᱡᱚᱢ ᱵᱤᱨ᱾
ᱥᱟᱨᱡᱚᱢ ᱵᱤᱨ ᱠᱟᱱᱟ ᱜᱚᱢᱠᱮ᱾
ᱦᱳᱭ ᱜᱚᱢᱠᱮ, ᱥᱟᱨᱡᱚᱢ ᱵᱤᱨ ᱜᱮ᱾
ᱦᱳᱭ, ᱟᱫᱚ ᱟᱞᱮ ᱥᱮᱫ ᱫᱚ ᱱᱚᱜ ᱚᱱᱠᱟ ᱥᱟᱨᱡᱚᱢ ᱵᱤᱨ ᱫᱚ ᱵᱟᱹᱱᱩᱜᱼᱟ, ᱱᱚᱜᱼᱚ ᱱᱚᱝᱠᱟ ᱩᱞ ᱵᱟᱜᱟᱱ ᱜᱮ ᱢᱮᱱᱟᱜᱼᱟ᱾ ᱟᱨ, ᱚᱱᱟ ᱩᱞ ᱵᱟᱜᱟᱱ ᱠᱚᱨᱮ ᱫᱚ, ᱱᱚᱝᱠᱟᱼᱼ ᱯᱷᱟᱸᱠᱟ ᱜᱮᱭᱟ ᱞᱟᱛᱟᱨ ᱥᱮᱫ ᱫᱚ, ᱟᱫᱚ ᱩᱱᱟᱹᱜ ᱵᱚᱛᱚᱨ ᱠᱚᱫᱚ ᱵᱟᱝ ᱵᱩᱡᱷᱟᱹᱜ-ᱟ, ᱟᱫᱚ ᱟᱯᱮ ᱥᱮᱫ ᱫᱚᱼᱼ ᱧᱮᱞ ᱦᱩᱭ ᱟᱠᱟᱱᱟ ᱟᱹᱰᱤ ᱟᱭᱢᱟ ᱡᱟᱭᱜᱟ ᱠᱚᱨᱮ, ᱵᱤᱨ ᱛᱚ, ᱵᱤ ᱵᱤᱨ, ᱱᱚᱸᱰᱮ ᱠᱷᱚᱱ ᱮᱦᱚᱵ ᱠᱟᱛᱮᱜ, ᱪᱟᱞᱟᱣᱱᱟ ᱦᱟᱱᱮ ᱦᱟᱸᱰᱮ, ᱢᱩᱪᱟᱹᱫ ᱵᱟᱹᱱᱩᱜ-ᱟ ᱵᱤᱨ ᱨᱮᱱᱟᱜ ᱜᱮ᱾
ᱦᱳᱭ
ᱟ, ᱛᱟᱦᱚᱞᱮ ᱜᱚᱢᱠᱮᱼᱼ ᱟᱯᱮᱥᱮᱜ ᱩᱱᱠᱩ, ᱦᱟᱰᱜᱟᱨ ᱠᱚ, ᱨᱩᱸᱰᱟᱹ ᱠᱚ, ᱛᱩᱭᱩ ᱠᱚ ᱢᱮᱱᱟᱜ ᱠᱚᱣᱟ ᱜᱚᱝᱠᱮ?
ᱟᱰᱠᱟᱨ ᱫᱚ ᱵᱟᱝ ᱧᱟᱢ ᱵᱟᱲᱟ ᱦᱩᱭ ᱠᱟᱱᱟ, ᱨᱩᱸᱰᱟᱹ ᱛᱩᱭᱩ ᱫᱚ ᱦᱮᱱᱟᱜ ᱠᱚᱜᱮᱭᱟ᱾
ᱟᱪᱪᱷᱟ ᱟᱞᱮ ᱫᱚ ᱦᱟᱰᱜᱟᱨ ᱠᱚᱦᱚᱸ ᱵᱟᱞᱮ ᱧᱮᱞ ᱼᱼ ᱦᱟᱸᱜ, ᱚᱠᱟ ᱞᱮᱠᱟ ᱱᱟᱠᱚ ᱦᱟᱰᱜᱟᱨ, ᱥᱩᱫᱩᱼᱼ
ᱦᱮᱸᱼᱼ
ᱟᱸᱡᱚᱢ ᱦᱩᱭ ᱠᱟᱱᱟ ᱦᱟᱰᱜᱟᱨᱼᱼ ᱠᱚᱫᱚ ᱵᱟᱝᱢᱟ, ᱛᱩ, ᱢᱮᱨᱚᱢ ᱠᱚ, ᱥᱤᱢ ᱠᱚᱠᱚ ᱟᱹᱛᱠᱤᱨ ᱠᱚᱣᱟ᱾
ᱦᱳᱭ ᱾ ᱢᱟᱨᱟᱫ ᱠᱚ ᱦᱮᱱᱟᱜ ᱠᱚᱜᱮᱭᱟ, ᱢᱟᱨᱟᱫ ᱠᱚ, ᱦᱚᱨᱤᱱ ᱠᱚ ᱾
ᱟᱪᱪᱷᱟ ᱜᱚᱢᱠᱮ, ᱟᱹᱰᱤ ᱱᱟᱯᱟᱭ ᱢᱟᱨᱟᱜ, ᱢᱟᱨᱟᱜ ᱢᱟ, ᱟᱹᱰᱤ, ᱪᱮᱦᱟᱨᱟᱱ ᱜᱮᱠᱚ, ᱧᱮᱞᱚᱜᱼᱟ ᱦᱟᱸᱜ ᱾ ᱟᱫᱚ, ᱟᱞᱮ ᱥᱮᱡ ᱾ ᱢᱟᱞ ᱱᱚᱝᱠᱟᱱ ᱡᱤᱭᱟᱹᱞᱤ ᱜᱮ ᱵᱟᱹᱱᱩᱜ ᱠᱚᱣᱟ, ᱥᱩᱫᱩ ᱛᱩᱭᱩ ᱥᱩᱢᱩᱱ ᱜᱮ ᱱᱟᱦᱟᱜ ᱢᱮᱱᱟᱜ ᱠᱚᱣᱟ ᱟᱞᱮ ᱥᱮᱡ ᱫᱚ᱾
ᱚᱻ
ᱟ, ᱛᱟᱦᱞᱮ ᱜᱚᱝᱠᱮ, ᱟᱯᱮ ᱥᱮᱜ ᱼᱼ ᱦᱮᱸ ᱟᱯᱮ ᱥᱮᱫ ᱫᱚ, ᱡᱚᱠᱷᱚᱱᱼᱮ ᱫᱟᱜᱟ ᱩᱱ ᱛᱟᱦᱚᱞᱮ ᱦᱟᱹᱠᱩ ᱠᱚᱯᱮ ᱥᱟᱵ ᱠᱚᱣᱟ, ᱥᱮ ᱵᱟᱝ ᱜᱚᱢᱠᱮ?
ᱦᱮᱸ ᱜᱚᱝᱠᱮ, ᱦᱟᱠᱩ ᱫᱚ ᱥᱟᱵ ᱦᱩᱭᱩᱜ ᱜᱮᱭᱟ, ᱦᱮᱸ᱾
ᱦᱳᱭ, ᱟᱞᱮ ᱥᱮᱫ ᱫᱚ ᱱᱟᱦᱟᱜ, ᱫᱟᱜ ᱜᱚᱜ ᱞᱮᱠᱟᱡ, ᱫᱚ, ᱫᱟᱜ ᱠᱚ ᱟᱹᱛᱩᱜ ᱟᱛᱚ, ᱟᱫᱚ? ᱦᱟᱠᱩ ᱥᱟᱵ ᱟᱫᱚ ᱳᱱᱰᱳᱝᱚᱜ ᱦᱳᱭᱳᱜᱼᱟ ᱩᱱ ᱫᱚ᱾
ᱦᱮᱸ᱾ ᱦᱚᱸᱜ ᱚᱭ ᱛᱚ ᱟᱥᱟᱲ ᱵᱚᱸᱜᱟ ᱥᱮᱴᱮᱨᱚᱜ ᱠᱟᱱᱟ, ᱦᱳᱭ ᱾
ᱟᱨ ᱜᱚᱝᱠᱮ ᱞᱟᱹᱭᱫᱟᱹᱧ, ᱟᱯᱮᱥᱮᱜ ᱛᱟᱦᱚᱞᱮ, ᱚᱱᱟ ᱯᱟᱴ ᱠᱚ, ᱮᱨ ᱜᱮᱭᱟ ᱥᱮ ᱵᱟᱝ?
ᱯᱟᱴ ᱠᱚ, ᱦᱮᱸ, ᱮᱨ ᱜᱮᱭᱟ ᱠᱚ ᱾
ᱟᱪᱪᱷᱟ ᱾ ᱟᱞᱮ ᱥᱮᱫ ᱫᱚ, ᱱᱤᱛᱳᱜ ᱫᱚ ᱱᱟᱦᱟᱜ ᱯᱟᱴ ᱠᱚᱜᱮ, ᱱᱤᱛᱚᱜ ᱫᱚᱠᱚ ᱜᱮᱫ ᱵᱟᱲᱟᱭ ᱫᱟ ᱾ ᱟᱫᱚ, ᱱᱚᱣᱟ ᱯᱟᱴ ᱜᱮᱫᱽ ᱨᱟᱠᱟᱵ ᱠᱟᱛᱮᱫ ᱜᱮ, ᱟᱫᱚ ᱦᱩᱲᱩ ᱠᱚᱠᱚ ᱨᱚᱦᱚᱭᱟ, ᱩᱱᱛᱮ ᱱᱟᱦᱟᱜᱼᱼ ᱚᱱᱟ, ᱜᱟᱹᱪᱷᱤ ᱠᱚ, ᱦᱟᱨᱟᱜᱼᱟ, ᱤᱱᱟᱹ ᱛᱮᱜᱮ ᱱᱷᱸᱜ ᱠᱚ ᱨᱚᱦᱚᱭᱟ ᱾ ᱚᱱᱠᱟ ᱞᱮᱠᱟ ᱢᱟ ᱱᱟᱸᱦᱟᱜ ᱟᱹᱣᱨᱤᱭ ᱫᱟᱜᱽᱼᱟ᱾
ᱫᱟᱜ ᱫᱚ ᱦᱟᱸᱜ, ᱟᱹᱣᱨᱤᱭ ᱫᱟᱜᱟᱭ, ᱱᱚᱛᱮ ᱫᱚ ᱡᱟᱹᱯᱩᱫ ᱠᱟᱫᱟᱭ ᱦᱟᱸᱜ, ᱠᱤᱪᱷᱩ ᱫᱤᱱ ᱾
ᱟᱪᱪᱷᱟ ᱦᱳᱭ, ᱤᱧᱦᱚᱸ ᱱᱟᱦᱟᱜ ᱱᱚᱛᱮ ᱨᱮᱜᱮ ᱢᱤᱱᱟᱹᱧᱟ ᱱᱤᱛᱚᱜ ᱫᱚ ᱾ ᱢᱮᱫᱽᱱᱤᱯᱩᱨ ᱴᱚᱴᱷᱟ ᱥᱮᱫ ᱨᱮᱜᱮ, ᱟᱫᱚ, ᱱᱚᱛᱮ ᱦᱚᱸ ᱫᱤᱱ ᱦᱤᱞᱳᱜ ᱜᱮ, ᱫᱟᱜ ᱟᱞᱮ ᱠᱟᱱᱟᱭ ᱱᱤᱛᱚᱜ ᱫᱚ ᱾ ᱚᱠᱟ ᱥᱮᱫ ᱦᱚᱸ, ᱳᱸᱰᱚᱜ ᱵᱟᱝ ᱜᱟᱱᱚᱜ ᱠᱟᱱᱟ᱾
ᱜᱚᱝᱠᱮ, ᱛᱟᱦᱞᱮ ᱱᱤᱛᱚᱜ ᱫᱚ, ᱵᱮᱥ ᱵᱟᱲ ᱜᱮᱛᱚ ᱾
ᱦᱳᱭ ᱜᱚᱢᱠᱮ, ᱵᱮᱥ ᱵᱟᱲ ᱜᱮ ᱱᱤᱛᱚᱜ ᱫᱚ, ᱟᱫᱚ ᱜᱚᱝᱠᱮ, ᱟᱢ ᱜᱮ ᱛᱟᱦᱚᱞᱮ ᱚᱠᱟ ᱞᱮᱠᱟ ᱢᱮᱱᱟᱢᱼᱟ?
ᱦᱮᱸ ᱜᱚᱝᱠᱮ, ᱤᱧᱦᱚᱸ ᱵᱮᱥ ᱵᱟᱲᱟ ᱜᱮ ᱱᱤᱛᱚᱜ ᱫᱚ ᱾
ᱟᱪᱪᱷᱟ ᱱᱟᱯᱟᱭ ᱜᱮ ᱵᱮᱥ ᱛᱟᱦᱮᱸᱞᱮᱱ ᱠᱷᱟᱱ ᱜᱮ ᱵᱷᱟᱜᱮᱜᱼᱟ ᱾
ᱦᱮᱸ᱾
ᱛᱟᱦᱚᱞᱮ ᱜᱚᱝᱠᱮ ᱟᱯᱮ ᱚᱱᱛᱮ ᱫᱚ ᱵᱚᱞ ᱠᱚᱯᱮ ᱠᱷᱮᱞ ᱵᱟᱲᱟᱭ ᱜᱮᱭᱟ ᱥᱮ ᱵᱟᱝ?
ᱦᱮᱸ ᱜᱚᱝᱠᱮ ᱵᱚᱞ ᱠᱚ ᱠᱷᱮᱞ ᱦᱳᱭᱳᱜ ᱜᱮᱭᱟ ᱾
ᱟᱪᱪᱷᱟ ᱾
ᱦᱚᱜᱼᱚᱭ ᱡᱮᱢᱚᱱ ᱦᱩᱞ ᱦᱩᱞ ᱢᱟᱦᱟ ᱯᱟᱨᱚᱢᱱᱟ ᱠᱷᱮᱞ ᱠᱚ ᱫᱚᱦᱚ ᱦᱳᱭᱞᱮᱱᱟ ᱾
ᱟᱪᱪᱷᱟ ᱛᱟᱦᱞᱮ ᱜᱚᱝᱠᱮ ᱟᱯᱮᱥᱮᱜ ᱫᱚ ᱦᱩᱞ ᱢᱟᱦᱟ ᱚᱠᱟ ᱞᱮᱠᱟ ᱠᱚ ᱢᱟᱱᱟᱣ ᱜᱮᱭᱟ?
ᱦᱩᱞ ᱢᱟᱦᱟ ᱢᱟᱱᱟᱣ ᱜᱮᱭᱟᱠᱚ ᱡᱮᱢᱚᱱ ᱨᱮᱞᱤᱝ ᱠᱚ ᱚᱰᱚᱜ ᱦᱳᱭ ᱞᱮᱱᱟ ᱾
ᱟᱪᱪᱷᱟ ᱾ ᱟᱫᱚ ᱟᱞᱮ ᱥᱮᱫ ᱫᱚ ᱱᱚᱰᱮ ᱦᱚᱸ ᱱᱟᱦᱟᱜ ᱦᱩᱞ ᱢᱟᱦᱟ ᱠᱚᱫᱚ ᱱᱚᱛᱮ ᱢᱮᱫᱽᱱᱤᱯᱩᱨ ᱠᱚᱨᱮ ᱜᱮ ᱱᱟᱦᱟᱜ ᱢᱟᱱᱟᱣ ᱦᱩᱭᱱᱟ ᱾
ᱟᱻ ᱾ ᱥᱮᱛᱟᱜ ᱨᱮ ᱟᱫᱚ ᱩᱱ ᱦᱤᱞᱳᱜ ᱫᱚ ᱰᱟᱹᱵᱽᱨᱟᱹ ᱥᱟᱯᱷᱟ ᱵᱟᱲᱟ ᱠᱟᱛᱮᱜ ᱟᱫᱚ ᱡᱟᱦᱟᱨᱮ ᱥᱤᱫᱟᱹ ᱠᱟᱹᱱᱩ ᱣᱟᱜ ᱱᱟᱦᱟᱜ ᱢᱩᱴᱷᱟᱹᱱ ᱢᱮᱱᱟᱜᱼᱟ ᱾ ᱟᱫᱚ ᱚᱸᱱᱰᱮ ᱥᱟᱱᱟᱢ ᱠᱚᱜᱮᱞᱮ ᱡᱟᱣᱨᱟ ᱵᱟᱲᱟᱭᱱᱟ ᱟᱫᱚ ᱤᱱᱟᱹ ᱛᱟᱭᱚᱢ ᱾ ᱚᱸᱱᱰᱮ ᱵᱚᱸᱜᱟ ᱵᱩᱨᱩ ᱠᱚ ᱦᱳᱭ ᱱᱟ ᱟᱫᱚᱞᱮ ᱾ ᱨᱩᱭᱟᱹᱲ ᱵᱟᱲᱟᱭ ᱱᱟ ᱥᱟᱱᱟᱢ ᱠᱚᱜᱮ ᱟᱯᱟᱱ ᱟᱹᱯᱤᱱ ᱚᱲᱟᱜ ᱛᱮ ᱾ ᱟ ᱜᱚᱢᱠᱮ ᱟᱯᱮ ᱥᱮᱫ ᱫᱚᱠᱚ ᱾ ᱱᱚᱣᱟ ᱥᱤᱫᱷᱳᱼ ᱠᱟᱹᱱᱦᱩ ᱦᱩᱞ ᱢᱟᱦᱟ ᱦᱤᱞᱳᱜ ᱛᱟᱦᱚᱞᱮ ᱮᱱᱮᱡ ᱥᱮᱨᱮᱧᱟ ᱥᱮ ᱵᱟᱝ
ᱦᱮᱸ ᱮᱱᱮᱡ ᱥᱮᱨᱮᱧ ᱾
ᱟᱪᱪᱷᱟ ᱟᱹᱰᱤ ᱱᱟᱯᱟᱭ ᱾ ᱟᱫᱚ ᱤᱧ ᱫᱚ ᱱᱟᱦᱟᱸᱜ ᱤᱧ ᱢᱚᱱᱮᱭᱟ ᱜᱚᱝᱠᱮ ᱱᱚᱜᱼᱚ ᱱᱚᱣᱟ ᱫᱤᱱ ᱦᱤᱞᱳᱜ ᱫᱚ ᱱᱟᱦᱟᱸᱜ ᱵᱟᱵᱚᱱ ᱮᱱᱮᱡ ᱥᱮᱨᱮᱧ
ᱞᱮᱠᱷᱟᱡ ᱜᱮ ᱪᱮᱫᱟᱜ ᱾ ᱥᱮ ᱱᱚᱣᱟ ᱦᱩᱞ ᱢᱟᱦᱟ ᱫᱚ ᱟᱵᱚ ᱴᱷᱮᱱ ᱫᱚ ᱨᱟᱹᱥᱠᱟᱹᱣᱟᱱ ᱫᱤᱱ ᱫᱚ ᱱᱟᱦᱟᱜ ᱵᱟᱝ ᱠᱟᱱᱟ ᱦᱮᱸᱥᱮ
ᱦᱮᱸ
ᱟᱫᱚ ᱱᱚᱣᱟ ᱫᱚ ᱡᱮᱦᱮᱛᱩ ᱱᱟᱜᱟᱢ ᱥᱮᱫ ᱞᱮᱠᱟᱛᱮ ᱟᱹᱰᱤ ᱢᱟᱨᱟᱝ ᱟᱵᱚ ᱴᱷᱮᱱ ᱫᱩᱠ ᱟᱱ ᱫᱤᱱ ᱠᱟᱱᱟ ᱡᱟᱦᱟᱸ ᱫᱚ ᱦᱩᱞ ᱢᱟᱦᱟ ᱡᱟᱦᱟᱸᱭ ᱵᱤᱨ ᱦᱩᱞᱜᱟᱹᱨᱤᱭᱟᱹ ᱠᱚ ᱟᱵᱚ ᱠᱚ ᱵᱨᱤᱴᱤᱥ ᱴᱷᱮᱱ ᱠᱷᱚᱱ ᱱᱟᱦᱟᱜ ᱞᱟᱲᱟ ᱫᱚ ᱧᱟᱢ ᱞᱟᱹᱜᱤᱫ ᱟᱵᱚ ᱱᱟᱦᱟᱜ ᱯᱷᱩᱨᱜᱟᱹᱞ ᱠᱚ ᱮᱢ ᱦᱚᱴᱚ ᱟᱠᱟᱫ ᱵᱚᱱᱟ ᱟᱠᱚᱣᱟᱜ ᱡᱤᱣᱤ ᱟᱞᱟᱭ ᱠᱟᱛᱮ ᱟᱫᱚ ᱩᱱᱠᱩᱣᱟᱜ ᱱᱚᱜᱼᱚ ᱱᱚᱣᱟ ᱦᱩᱞ ᱫᱤᱱ ᱜᱮ ᱱᱟᱦᱟᱜ ᱫᱤᱥᱟᱹ ᱨᱩᱣᱟᱹᱲ ᱞᱟᱹᱜᱤᱫ ᱟᱵᱚ ᱫᱚ ᱱᱚᱜ-ᱚ ᱱᱚᱣᱟ ᱫᱤᱱ ᱫᱚ ᱱᱟᱦᱟᱜ ᱵᱚᱱ ᱢᱟᱱᱟᱣ ᱫᱟ
ᱦᱳᱭ ᱜᱚᱝᱠᱮ ᱟᱫᱚ ᱢᱟᱱᱮ ᱨᱟᱹᱥᱠᱟᱹ ᱵᱚᱞᱛᱮ
ᱞᱟᱹᱭ ᱫᱟᱹᱧ ᱦᱟᱸᱜ ᱱᱚᱜᱼᱚ ᱱᱚᱣᱟ ᱫᱤᱱ ᱨᱮᱵᱚᱱ ᱮᱱᱮᱡ ᱥᱮᱨᱮᱧ ᱠᱷᱟᱡ ᱫᱚ ᱱᱟᱦᱟᱜ ᱜᱚᱝᱠᱮ ᱚᱠᱟ ᱞᱮᱠᱟ ᱪᱚᱝ ᱦᱟᱸᱜ ᱟᱹᱭᱠᱟᱹᱜ ᱠᱟᱱᱟ ᱦᱮᱸ ᱥᱮ
ᱦᱮᱸ ᱟᱫᱚ ᱜᱚᱝᱠᱮ ᱨᱟᱹᱥᱠᱟᱹ ᱵᱚᱞᱛᱮ ᱪᱮᱫ ᱚᱱᱮ ᱚᱱᱠᱟ ᱛᱩᱢᱫᱟᱹᱜ ᱴᱟᱢᱟᱠᱟᱛᱮ ᱨᱮᱞᱤᱝ ᱳᱰᱳᱜ ᱦᱩᱭᱞᱮᱱᱟ ᱯᱟᱸᱪ ᱠᱤᱞᱳᱢᱤᱴᱟᱨ ᱚᱱᱮ ᱨᱮᱞᱤᱝ
ᱦᱳᱭ ᱦᱳᱭ
ᱦᱳᱭ ᱜᱚᱝᱠᱮ ᱱᱚᱜᱼᱚ ᱱᱚᱣᱟ ᱠᱚᱫᱚ ᱱᱟᱦᱟᱜ ᱴᱷᱤᱠ ᱜᱮᱭᱟ ᱡᱟᱦᱟᱸ ᱞᱮᱠᱟ ᱦᱩᱞ ᱢᱟᱦᱟ ᱢᱟᱱᱟᱣ ᱵᱟᱲᱟ ᱠᱟᱛᱮᱫ ᱟᱫᱚ ᱥᱤᱫᱟᱹ ᱠᱟᱹᱱᱩ ᱤᱫᱤ ᱠᱟᱛᱮᱫ ᱡᱟᱦᱟᱸᱭ ᱜᱤ ᱡᱩᱫᱤ ᱢᱤᱫ ᱵᱟᱨ ᱠᱟᱛᱷᱟ ᱞᱟᱹᱭ ᱠᱷᱟᱱ ᱠᱩ ᱱᱚᱜ ᱱᱚᱝᱠᱟᱱ ᱵᱚᱠᱛᱚᱵᱵᱚ ᱠᱚᱠᱚ ᱞᱟᱹᱭ ᱠᱷᱟᱱ ᱫᱚ ᱴᱷᱤᱠ ᱜᱮᱭᱟ ᱥᱟᱶᱛᱮ ᱡᱟᱦᱟᱸ ᱞᱮᱠᱟ ᱥᱤᱫᱟᱹ ᱠᱟᱹᱱᱩ ᱤᱫᱤ ᱠᱟᱛᱮᱫ ᱜᱟᱭᱟᱱ ᱚᱱᱚᱬᱦᱮᱸ ᱥᱮ ᱱᱚᱜ ᱱᱚᱝᱠᱟᱱ ᱱᱟᱴᱚᱠ ᱠᱚ ᱱᱚᱝᱠᱟᱱᱟᱜ ᱫᱚ ᱤᱧ ᱫᱩᱧ ᱢᱚᱱᱮᱭᱟ ᱱᱟᱜ ᱠᱷᱟᱱ ᱜᱟᱱᱚᱜ ᱜᱮᱭᱟ᱾ ᱟᱨ ᱡᱟᱦᱟᱸ ᱞᱮᱠᱟ ᱱᱚᱜ-ᱚ ᱱᱚᱝᱠᱟ ᱚᱨᱜᱮᱥᱴᱟᱨ, ᱰᱤᱡᱮ ᱮᱱᱮᱡ ᱱᱚᱣᱟ ᱠᱚᱫᱚ ᱵᱟᱝᱵᱚᱱ ᱠᱚᱨᱟᱣ ᱞᱮᱠᱷᱟᱱ ᱠᱷᱟᱡ ᱜᱮ ᱱᱟᱦᱟᱜ ᱱᱟᱯᱟᱭᱚᱜ-ᱟ ᱜᱚᱝᱠᱮ ᱥᱮ ᱪᱮᱫ?
ᱦᱳᱭ ᱜᱚᱝᱠᱮ ᱦᱮᱸ ᱚᱨᱜᱮᱥᱴᱟᱨ ᱠᱚᱫᱚ ᱵᱟᱝ ᱦᱩᱭ ᱠᱟᱱᱟ᱾
ᱦᱳᱭ ᱟᱫᱚ ᱜᱚᱝᱠᱮ ᱟᱹᱰᱤ ᱱᱟᱯᱟᱭ ᱵᱩᱡᱷᱟᱹᱣᱱᱟ ᱱᱚᱜ-ᱚ ᱱᱚᱝᱠᱟ ᱟᱢ ᱥᱟᱶ ᱚᱱᱠᱟ ᱟᱯᱮ ᱥᱮᱱᱟᱜ ᱥᱟᱶᱛᱮ ᱟᱞᱮ ᱥᱮᱱᱟᱜ ᱱᱟᱦᱟᱜ ᱛᱩᱞᱟᱹ ᱡᱚᱠᱷᱟ ᱠᱟᱛᱮᱜ ᱞᱟᱝ ᱨᱚᱯᱚᱲ ᱠᱮᱫᱟ᱾ ᱟᱫᱚ ᱛᱟᱦᱚᱞᱮ ᱜᱚᱝᱠᱮ ᱛᱤᱦᱤᱧ ᱫᱚ ᱱᱮᱠᱟ ᱜᱮᱞᱟᱝ ᱨᱚᱯᱚᱲᱟ ᱦᱳᱭ᱾
ᱟᱪᱪᱷᱟ ᱜᱚᱝᱠᱮ ᱢᱟ᱾
ᱴᱷᱤᱠ ᱜᱮᱭᱟ᱾